ᱦᱮᱞᱳ ᱡᱚᱦᱟᱨ ᱜᱮ ᱟᱨ ᱟᱡᱚᱢ ᱫᱟᱵᱤᱱ ᱨᱚᱲ
ᱦᱮᱸ ᱟᱸᱡᱚᱢ ᱫᱟᱹᱞᱤᱧ
ᱛᱟᱦᱟᱞᱮ ᱛᱮᱧ ᱚᱲᱟ ᱪᱮᱫ ᱠᱚ ᱵᱤᱱ ᱪᱤᱠᱟᱹ ᱵᱟᱲᱟᱭᱮᱫᱟ?
ᱤᱱ ᱫᱚ ᱟᱫᱚ ᱚᱱᱮ ᱯᱷᱩᱴᱠᱟᱹ ᱦᱟᱞᱟᱝ ᱞᱮ ᱩᱰᱩᱠ ᱠᱟᱱᱟ। ᱟᱞᱟᱝ ᱟᱞᱟᱝ ᱦᱮᱡ ᱠᱟᱛᱮ ᱜᱮ ᱱᱚᱜ-ᱚᱭ ᱜᱚᱞ ᱦᱩᱭᱩᱜ ᱠᱟᱱᱟ।
ᱛᱤᱱᱟᱹᱜ ᱯᱮ ᱧᱟᱢ ᱟᱠᱟᱫ ᱠᱚᱣᱟ?
ᱵᱮᱥᱤ ᱫᱚ ᱵᱟᱝ ᱱᱚᱜ-ᱚᱭ ᱛᱚ ᱚᱢᱚᱱ ᱠᱚ ᱥᱩᱨᱩ ᱟᱠᱟᱫᱟ ᱟᱫᱚ ᱟᱭᱨᱤ ᱦᱚᱲᱚᱜ-ᱟ ᱦᱚᱲ ᱞᱮᱠᱷᱟᱱ ᱫᱚ ᱵᱮᱥᱤ ᱧᱚᱜ ᱜᱮ ᱧᱟᱢᱚᱜ-ᱟ ᱱᱚᱜ-ᱚᱭ ᱠᱚᱢ ᱜᱮ। ᱩᱛᱩ ᱵᱟᱠᱷᱨᱟ ᱞᱮᱠᱟ ᱜᱮ।
ᱟᱨ ᱩᱫ ᱠᱚ ᱚᱢᱱᱚᱜ ᱠᱟᱱᱟ? ᱡᱟᱦᱟᱸᱱᱟᱜ ᱛᱚᱨᱢᱟᱞ ᱩᱫ ᱯᱟᱴᱠᱟ ᱩᱫ ᱠᱚ।
ᱦᱮᱸ ᱚᱢᱚᱱ ᱫᱚ ᱚᱢᱚᱱ ᱠᱟᱱᱟ ᱠᱤ ᱟᱫᱚ ᱟᱞᱮ ᱫᱚ ᱠᱟᱹᱴᱤᱡ ᱵᱮᱲᱟ ᱧᱚᱜ ᱟᱞᱮ ᱫᱚ ᱠᱟᱹᱴᱤᱡ ᱤᱭᱟᱹ ᱧᱚᱜ ᱞᱮ ᱪᱟᱞᱟᱣ ᱟᱠᱟᱱᱟ ᱛᱚ ᱛᱚ ᱵᱮᱲᱟ ᱠᱟᱛᱮᱫ ᱵᱟᱞᱮ ᱧᱟᱢ ᱟᱠᱟᱫᱟ ᱦᱟᱞᱟᱝ ᱠᱟᱫᱟ ᱠᱚ ᱮᱴᱟᱜ ᱦᱚᱲ ᱟᱫᱚ
ᱢᱚᱛᱟᱢ ᱩᱫ ᱠᱚ ᱚᱢᱚᱱᱚᱜ ᱜᱮᱭᱟ ᱟᱯᱮ ᱚᱱᱛᱮ?
ᱟᱞᱤᱧ ᱫᱚ ᱵᱟᱞᱤᱧ ᱵᱩᱡᱽ ᱫᱟᱲᱮᱭᱟᱜ ᱠᱟᱱᱟ।
ᱢᱚᱛᱟᱢ ᱚᱛ ᱢᱟᱱᱮ ᱟᱸᱡᱚᱢ ᱠᱟᱛᱟ ᱵᱤᱱ? ᱡᱮᱞᱮᱧ ᱡᱮᱞᱮᱧ।
ᱵᱟᱞᱤᱧ ᱟᱸᱡᱚᱢ ᱟᱠᱟᱫᱟ।
ᱚ ᱦᱚᱭᱛᱚ ᱵᱤᱱ ᱧᱮᱞ ᱟᱠᱟᱫᱟ ᱠᱤᱱᱛᱩ ᱦᱚᱭᱛᱚ ᱵᱟᱵᱤᱱ ᱵᱩᱡᱽ ᱫᱟᱲᱮᱭᱟᱜ ᱠᱟᱱᱟ।
ᱦᱮᱻ ᱚᱱᱟ ᱫᱚ ᱢᱟᱱᱮ ᱪᱮᱞᱮᱧ ᱜᱮᱭᱟ ᱢᱟᱱᱮ ᱚᱞ ᱞᱮᱠᱷᱟᱱ ᱜᱮ ᱟᱹᱰᱤᱴᱟ ᱫᱟᱹᱱᱰᱤᱴᱟᱜ ᱢᱟᱨᱟᱝ ᱜᱮᱭᱟ।
ᱦᱮᱸ
ᱚᱻ ᱚᱱᱟ ᱫᱚ ᱟᱞᱮ ᱫᱚ ᱚᱨ ᱛᱚᱜ ᱩᱫ ᱞᱮ ᱞᱮᱭᱟ।
ᱦᱮᱸ ᱚᱨᱛᱚ ᱨᱚᱲ ᱦᱚᱸ ᱢᱚᱛᱟᱢ ᱩᱫ ᱢᱮᱱᱟᱜ-ᱟ ᱚᱨᱛᱚ ᱨᱚᱲ ᱫᱚ ᱢᱤᱫᱴᱟᱝ ᱢᱮᱱᱟᱜ-ᱟ ᱚᱱᱟ ᱫᱚ ᱢᱟᱱᱮ ᱰᱟᱹᱱᱴᱤ ᱠᱟᱹᱴᱤᱡ ᱦᱚᱯᱚᱱ ᱜᱮᱭᱟ। ᱦᱚᱯᱚᱱ ᱜᱮᱭᱟ ᱟᱨ ᱚᱱᱟ ᱫᱚ ᱵᱮᱥᱤ ᱵᱟᱝ ᱦᱟᱨᱟᱜ-ᱟ ᱵᱮᱥᱤ ᱵᱟᱝ ᱢᱚᱴᱟᱜ-ᱟ। ᱟᱨ ᱢᱚᱛᱟᱢ ᱩᱫ ᱫᱚ ᱟᱹᱰᱤ ᱞᱟᱛᱟᱨ ᱨᱮ ᱪᱟᱞᱟᱜ-ᱟ ᱟᱨ ᱢᱚᱴᱟᱜ ᱜᱮᱭᱟ ᱦᱳᱭ ᱜᱮ।
ᱚ ᱦᱳᱭᱛᱚ ᱵᱟᱹᱞᱤᱧ ᱵᱩᱡᱽ ᱫᱟᱲᱭᱟᱜ ᱠᱟᱱᱟ ᱥᱮ ᱵᱟᱝ ᱟᱞᱮ ᱥᱮᱫ ᱨᱮ ᱫᱚ ᱱᱤᱡ ᱪᱚᱝ ᱵᱟᱝ ᱤᱭᱟᱹ ᱜᱮᱭᱟ ᱚᱢᱚᱱᱚᱜ ᱜᱮᱭᱟ ᱱᱚᱜ
ᱚᱻ ᱠᱤ ᱡᱟᱹᱱᱤ ᱦᱚᱭ ᱛᱚ।
ᱦᱩᱸ
ᱵᱩᱨᱩ ᱵᱚᱸᱜᱟ ᱵᱤᱱ ᱪᱟᱞᱟᱣ ᱵᱟᱲᱟ ᱠᱟᱱᱟ?
ᱵᱟᱝ ᱵᱟᱞᱤᱧ ᱪᱟᱞᱟᱣ ᱠᱟᱱᱟ।
ᱚᱻ ᱢᱟᱱᱮ ᱟᱯᱮᱥᱮᱫ ᱵᱩᱨᱩ ᱠᱚ ᱢᱮᱱᱟᱜᱼᱟ ᱥᱮ ᱵᱟᱝ?
ᱵᱟᱝ ᱱᱚᱛᱮ ᱫᱚ ᱵᱤᱨ।
ᱥᱩᱫᱷᱩ ᱵᱤᱨ ᱜᱮ?
ᱦᱮᱸ ᱵᱤᱨ ᱜᱮ ᱦᱟᱸᱜ ᱵᱤᱨ ᱫᱤᱥᱚᱢ।
ᱦᱚᱸ ᱢᱟᱱᱮ ᱯᱟᱛᱟ ᱯᱚᱨᱚᱵᱽ ᱠᱚ ᱥᱮᱨᱚᱠᱚᱢ ᱦᱩᱭᱩᱜ ᱜᱮᱭᱟ ᱚᱱᱛᱮ ᱯᱨᱳᱜᱨᱟᱢ ᱠᱚ?
ᱯᱨᱳᱜᱨᱟᱢ ᱠᱚ ᱫᱚ ᱠᱷᱩᱵ ᱠᱚᱢ ᱜᱮ ᱦᱩᱭᱩᱜ ᱜᱮᱭᱟ। ᱠᱤᱱᱛᱩ ᱱᱚᱜᱼᱚᱭ ᱢᱮᱞᱟ ᱠᱚ ᱦᱳᱭᱳᱜ ᱜᱮᱭᱟ। ᱫᱮᱠᱚ ᱠᱚ ᱢᱮᱞᱟ ᱭᱟᱠᱚ ᱡᱮᱢᱚᱱ ᱱᱚᱜᱼᱚᱭ ᱜᱩᱨᱜ ᱯᱩᱡᱟᱹ ᱩᱯᱚᱞᱚᱠᱽᱠᱷᱮ। ᱚᱱᱟ ᱡᱷᱟᱢ ᱢᱮᱞᱟ ᱟᱨᱠᱤ ᱵᱚᱸᱜᱟ ᱯᱩᱡᱟᱹ ᱩᱯᱚᱞᱚᱠᱽᱠᱷᱮ ᱵᱮᱠᱩ ᱠᱚ ᱢᱮᱞᱟ ᱠᱚ ᱤᱭᱟᱹ ᱭᱟ ᱢᱮᱞᱟ ᱠᱚᱨᱮ
ᱚᱻ
ᱥᱟᱱᱛᱟᱲᱟᱜ ᱤᱭᱟᱹ ᱛᱮᱫᱚ ᱵᱟᱝ᱾ ᱫᱤᱠᱩᱣᱟᱜ ᱜᱮ᱾
ᱚ ᱟᱨ ᱱᱚᱛᱮ ᱥᱟᱱᱛᱟᱲᱟᱜ ᱦᱩᱭᱩᱜ ᱜᱮᱭᱟ ᱢᱟᱱᱮ ᱯᱚᱨᱚᱵᱽ ᱯᱟᱛᱟ ᱮᱱᱮᱡ ᱠᱚ ᱟᱹᱰᱤ ᱡᱟᱭᱜᱟ ᱨᱮᱜᱮ।
ᱦᱩᱸ
ᱚᱱᱟ ᱦᱚᱲ ᱦᱚᱸ ᱦᱚᱨᱚᱜ ᱜᱮᱭᱟ ᱥᱮᱨᱚᱠᱚᱢ ᱫᱚᱠᱟᱱ ᱯᱟᱹᱛᱤ ᱦᱚᱸ ᱟᱹᱰᱤ ᱦᱚᱲ ᱠᱚ ᱟᱹᱜᱩᱭ ᱜᱮᱭᱟ।
ᱟᱪᱪᱷᱟ ᱢᱤᱫᱴᱟᱝ ᱴᱚᱯᱤᱠ ᱤᱧ ᱞᱟᱹᱭᱮᱫᱟ ᱴᱷᱤᱠ ᱟᱪᱷᱮ ᱚᱱᱟ ᱞᱤᱭᱟᱹ ᱠᱤᱪᱷᱩ ᱠᱷᱚᱱ ᱟᱞᱚᱪᱚᱱᱟ ᱞᱮᱠᱷᱟᱱ ᱵᱷᱟᱜᱮ ᱠᱚᱼᱟ
ᱦᱮᱸ ᱦᱮᱸ ᱞᱟᱹᱭᱵᱤᱱ
ᱱᱮᱛᱟᱨ ᱟᱹᱰᱤ ᱡᱟᱭᱜᱟ ᱨᱮ ᱧᱮᱞᱚᱜ ᱠᱟᱱᱟ ᱡᱮ ᱵᱤᱨ ᱠᱚ ᱡᱟᱦᱟᱸ ᱠᱚᱨᱮ ᱢᱮᱱᱟᱜᱼᱟ ᱛᱟᱯᱚᱨᱮ ᱫᱟᱨᱮ ᱠᱚ ᱡᱟᱦᱟᱸ ᱠᱚᱨᱮ ᱵᱮᱥᱤ ᱢᱮᱱᱟᱜᱼᱟ ᱚᱱᱟ ᱠᱚᱨᱮ ᱚᱱᱟ ᱵᱤᱨ ᱠᱚ ᱢᱟᱜ ᱠᱟᱛᱮᱫ ᱢᱟᱱᱮ ᱵᱚᱲᱚ ᱵᱚᱲᱚ ᱠᱚᱞᱠᱟᱨᱠᱷᱟᱱᱟ ᱠᱚ ᱵᱮᱱᱟᱣ ᱫᱟ ᱛᱚ ᱱᱤᱭᱟᱹ ᱛᱤᱱᱟᱹᱜᱴᱟ ᱱᱤᱭᱟᱹ ᱥᱚᱢᱟᱡᱽ ᱯᱚᱠ ᱠᱷᱮ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱡᱩᱫᱤ ᱠᱤᱪᱷᱩ ᱵᱤᱱ ᱞᱟᱹᱭ ᱠᱮᱭᱟ᱾
ᱩᱢ ᱩᱢ ᱠᱚᱞᱠᱟᱨᱠᱷᱟᱱᱟ ᱫᱚ ᱟᱨᱠᱤ ᱚᱱᱮ ᱡᱟᱦᱟᱸ ᱜᱮᱥ ᱩᱰᱩᱧᱚᱜᱼᱟ ᱡᱟᱦᱟᱸ ᱫᱷᱩᱶᱟᱹ ᱠᱚ ᱚᱱᱟᱫᱚ ᱯᱚᱨᱤᱵᱮᱥ ᱮ ᱫᱩᱥᱚᱱᱟᱭ ᱟᱨ ᱦᱚᱸᱜ-ᱚᱭ ᱵᱤᱨ ᱢᱟᱜ ᱠᱟᱛᱮᱜ ᱵᱤᱨ ᱨᱮ ᱡᱮᱢᱚᱱ ᱱᱚᱜ-ᱚᱭ ᱡᱤᱵᱽ-ᱡᱤᱭᱟᱹᱞᱤ ᱢᱮᱱᱟᱜ ᱠᱚᱣᱟ ᱩᱱᱠᱩ ᱦᱚᱸ ᱟᱫᱚ ᱵᱤᱞᱩᱯᱛᱚᱜ ᱠᱟᱱᱟ ᱠᱚ ᱥᱮ ᱟᱫᱚᱜ ᱠᱟᱱᱟ ᱠᱚ ᱼᱼ ᱛᱟᱦᱟᱞᱮ ᱟᱵᱚ ᱡᱮᱢᱚᱱ ᱱᱚᱜᱚᱭ ᱢᱮᱱᱟᱜ ᱵᱚᱱᱟ ᱟᱹᱛᱩ ᱫᱤᱥᱚᱢ ᱠᱚ ᱨᱮ ᱱᱤᱡᱟᱞᱟ। ᱵᱷᱟᱜᱮ ᱴᱷᱤᱠ ᱦᱮᱱᱟᱜ ᱵᱚᱱᱟ᱾ ᱩᱱᱠᱩ ᱛᱚ ᱢᱤᱫᱴᱟᱝ ᱚᱱᱟ ᱜᱮᱛᱚ ᱠᱚ ᱚᱲᱟᱜ ᱫᱩᱣᱟᱨ ᱡᱷᱚᱛᱚ ᱦᱟᱸᱜ ᱛᱟᱠᱚ ᱵᱤᱨ ᱨᱮᱜᱮ ᱵᱤᱨ ᱨᱮᱱ ᱦᱚᱲᱚ ᱫᱚ ᱚᱱᱟ ᱜᱮᱛᱟ ᱠᱚ᱾ ᱛᱟᱦᱚᱞᱮ ᱩᱱᱠᱩ ᱚᱠᱟ ᱨᱮᱠᱚ ᱛᱟᱦᱮᱱᱟ ᱩᱱᱠᱩ ᱢᱤᱫᱴᱟᱝ ᱠᱚᱥᱴᱚ ᱨᱮ ᱦᱮᱱᱟᱜᱮ ᱠᱚᱣᱟ ᱛᱚ᱾ ᱚᱱᱟ ᱠᱚᱫᱚ ᱵᱤᱨ ᱵᱩᱨᱩ ᱵᱟᱝ ᱢᱟᱜ ᱠᱟᱛᱮᱫ ᱫᱚ ᱠᱟᱨᱠᱷᱟᱱᱟ ᱵᱮᱱᱟᱣ ᱫᱚ ᱵᱟᱭ ᱞᱟᱹᱠᱛᱤᱭᱟ ᱟᱨ ᱮᱱᱟ ᱪᱷᱟᱲᱟ ᱦᱚᱸ ᱡᱮᱢᱚᱱ ᱟᱵᱚ ᱫᱚ ᱦᱚᱜᱼᱚᱭ ᱫᱟᱜ ᱦᱚᱸ ᱫᱚᱨᱠᱟᱨ ᱟᱵᱚᱱᱟ ᱡᱤᱭᱚᱱ ᱠᱷᱟᱸᱰᱟᱣ ᱞᱟᱹᱜᱤᱫ ᱫᱟᱜ ᱦᱚᱸ ᱫᱚᱨᱠᱟᱨᱟ ᱛᱮ ᱱᱚᱜ-ᱚᱭ ᱡᱮ ᱫᱟᱨᱮ ᱠᱚᱵᱚᱱ ᱢᱟᱜ ᱫᱟᱜ ᱛᱟᱦᱚᱞᱮ ᱛᱚᱜ ᱠᱟᱨᱮ ᱫᱟᱨᱮ ᱠᱷᱚᱱᱟᱜ ᱜᱮᱛᱚ ᱚᱱᱮ ᱫᱟᱜ ᱫᱚ ᱢᱟᱱᱮ ᱨᱤᱢᱤᱞᱮ ᱛᱮᱭᱟᱨᱟ ᱨᱤᱢᱤᱞ ᱠᱟᱛᱮᱜ ᱜᱮᱛᱚ ᱫᱟᱜ ᱫᱚ ᱟᱫᱚ ᱫᱟᱜ ᱦᱚᱸᱛᱚ ᱟᱫᱚ ᱚᱱᱮ ᱟᱠᱟᱞ ᱫᱟᱭ ᱠᱷᱚᱨᱟᱭ ᱫᱟᱭ ᱛᱟᱦᱚᱞᱮ ᱫᱟᱜ ᱦᱚᱸ ᱵᱟᱭ ᱫᱟᱜ ᱫᱟᱭ ᱫᱟᱜ ᱵᱟᱝ ᱦᱩᱭᱩᱜ ᱠᱟᱱᱟ ᱟᱹᱞᱤᱧ ᱫᱚᱞᱤᱧ ᱞᱟᱹᱭ-ᱟ ᱡᱮ ᱫᱟᱨᱮ ᱡᱚᱠᱷᱚᱱ ᱢᱟᱜ ᱞᱮ ᱠᱷᱟᱱ ᱫᱟᱨᱮ ᱫᱚ ᱨᱚᱦᱚᱭ ᱦᱩᱳᱩᱜᱼᱟ ᱛᱟᱦᱚᱞᱮ ᱢᱮᱱᱠᱷᱟᱱ ᱠᱟᱨᱠᱷᱟᱱᱟᱢ ᱵᱮᱱᱟᱣ ᱫᱟ ᱱᱚᱜ-ᱚᱭ ᱠᱟᱨᱠᱷᱟᱱᱟ ᱠᱷᱚᱱᱟᱜ ᱢᱤᱫᱴᱟᱝ ᱵᱤᱥᱟᱠᱛᱚ ᱫᱩᱣᱟᱹᱨ ᱥᱮ ᱢᱤᱫᱴᱟᱝ ᱫᱟᱹᱨᱤᱡ ᱡᱟᱦᱟᱸ ᱩᱰᱩᱝᱚᱜᱼᱟ ᱯᱚᱨᱵᱮᱥ ᱮ ᱫᱩᱥᱚᱱ ᱫᱟ
ᱦᱮᱸ
ᱛᱤ ᱦᱚᱸ ᱡᱤᱭᱟᱹᱞᱤ ᱱᱚᱣᱟ ᱢᱟᱱᱮ ᱦᱳᱭ ᱦᱟᱱᱟ ᱱᱤᱭᱟᱹ ᱨᱳᱜᱽ ᱟᱡᱟᱨ ᱦᱚᱸ ᱛᱮᱭᱟᱨ ᱫᱟᱭ
ᱦᱮᱸ ᱢᱟᱱᱮ ᱛᱤᱱᱟᱹᱜ ᱴᱟ ᱫᱟᱨᱮ ᱢᱟᱜᱽ ᱦᱩᱭᱩᱜᱼᱟ ᱚᱱᱟ ᱠᱷᱚᱱ ᱫᱤᱜᱩᱱ ᱠᱟᱹᱴᱤᱡ ᱚᱱᱟ ᱥᱚᱵ ᱡᱟᱭᱜᱟ ᱨᱮ ᱨᱚᱦᱚᱭ ᱦᱩᱭᱩᱜᱼᱟ ᱡᱟᱛᱮ ᱜᱷᱟᱴ᱾ ᱛᱤ ᱯᱷᱩᱨᱚᱱᱚᱜ ᱢᱟ᱾
ᱦᱮᱸ ᱟᱫᱚ ᱠᱚ ᱪᱤᱠᱟᱭᱫᱟ ᱡᱟᱦᱟᱸᱭ ᱫᱚᱨ ᱠᱟᱨ ᱫᱟᱨᱮ ᱢᱟᱜ ᱫᱟᱭ ᱟᱫᱚ ᱫᱟᱨᱮ ᱢᱟᱜ ᱠᱟᱛᱮᱜ ᱟᱭᱟᱜ ᱠᱟᱹᱢᱤ ᱤᱭᱟᱹ ᱠᱟᱛᱮᱜ ᱫᱚ ᱟᱫᱚ ᱚᱱᱟ ᱫᱟᱨᱮ ᱫᱚ ᱟᱫᱚ ᱵᱟᱭ ᱤᱭᱟᱹᱭᱮᱫᱟ᱾ ᱪᱤᱱᱛᱟᱭᱫᱟ ᱵᱟᱠᱷᱟᱱ ᱠᱮᱹ ᱠᱚᱫᱚ ᱡᱮᱢᱚᱱ ᱞᱟᱦᱟᱭ ᱫᱚ ᱯᱟᱹᱦᱤᱞ ᱫᱚ ᱫᱟᱨᱮ ᱠᱚ ᱢᱟᱜ ᱠᱮᱫ ᱨᱮᱦᱚᱸ ᱫᱟᱨᱮ ᱠᱚᱫᱚ ᱠᱚ ᱨᱚᱦᱚᱭ ᱜᱮᱭᱟ ᱠᱤᱱᱛᱩ ᱱᱮᱛᱟᱨ ᱫᱚ ᱵᱟᱝ᱾
ᱦᱮᱸ ᱛᱟᱯᱚᱨᱮ ᱟᱹᱰᱤ ᱡᱟᱭᱜᱟ ᱨᱮᱜᱮ ᱟᱹᱰᱤ ᱢᱟᱨᱟᱝ ᱵᱤᱨ ᱠᱚᱠᱚ ᱢᱟᱜ ᱮᱫᱟ ᱛᱟᱯᱚᱨ ᱚᱱᱟ ᱦᱟᱹᱛᱤ ᱠᱚ ᱛᱟᱦᱮᱱ ᱵᱟᱲᱟᱭ ᱜᱮᱭᱟ ᱛᱟᱦᱚᱞᱮ ᱩᱱᱠᱩ ᱵᱟᱫᱽᱫᱷᱚ ᱠᱟᱨᱛᱮ ᱟᱫᱚ ᱟᱛᱳ ᱚᱲᱟᱜ ᱠᱚᱨᱮ ᱠᱚ ᱦᱤᱡᱩᱜ ᱠᱟᱱᱟ ᱡᱚᱠᱷᱚᱱ ᱪᱟᱥ ᱥᱚᱢᱚᱭ ᱦᱩᱲᱩ ᱠᱚ ᱵᱮᱞᱮᱜ ᱜᱮᱭᱟ ᱛᱚᱠᱷᱚᱱ ᱠᱚ ᱦᱤᱡᱩᱜ ᱜᱮᱭᱟ᱾
ᱩᱱᱠᱩ ᱟᱫᱚ ᱪᱤᱠᱟᱹᱭᱟᱠᱚ ᱨᱮᱸᱜᱮᱡ ᱡᱟᱞᱟ ᱞᱟᱡ ᱡᱟᱞᱟ ᱯᱷᱚᱥᱚᱞ ᱠᱚᱦᱚᱸ ᱠᱚ ᱱᱚᱥᱴᱚᱭᱮᱫᱟ ᱵᱟᱝᱠᱷᱟᱱ ᱛᱚ ᱩᱱᱠᱩ ᱫᱚ ᱚᱱᱟ ᱵᱤᱨ ᱨᱮᱭᱟᱜ ᱥᱟᱠᱟᱢ ᱠᱚ ᱨᱮᱦᱮᱫ ᱠᱚ ᱡᱚᱢ ᱠᱟᱛᱮᱜ ᱜᱮᱛᱚ ᱩᱱᱠᱩᱣᱟᱜ ᱫᱚ ᱡᱤᱭᱚᱱ ᱫᱚᱠᱚ ᱠᱷᱟᱸᱰᱟᱣ-ᱟ ᱟᱫᱚ ᱢᱮᱱᱠᱷᱟᱱ ᱫᱚ ᱟᱫᱚ ᱚᱱᱟᱜᱮ ᱡᱩᱫᱤ ᱡᱚᱢᱟᱜ ᱜᱮ ᱵᱟᱹᱱᱩᱜ ᱵᱤᱨ ᱨᱮ ᱡᱩᱫᱤ ᱡᱚᱢᱟᱜ ᱵᱟᱹᱱᱩᱜ ᱛᱟᱦᱞᱮ ᱟᱫᱚ ᱩᱱᱤ ᱪᱤ ᱪᱤᱠᱟᱹᱭᱟᱠᱚ ᱩᱱᱠᱩ ᱫᱚ ᱵᱟᱫᱽᱫᱷᱚᱛᱟ ᱦᱤᱡᱩᱜ ᱜᱮ ᱦᱩᱭᱩᱜ ᱠᱟᱱ ᱛᱟᱠᱚᱣᱟ ᱟᱛᱳ ᱚᱲᱟᱜ ᱨᱮ᱾
ᱦᱮᱸ ᱠᱤᱱᱛᱩ ᱠᱟᱹᱢᱤ ᱞᱟᱹᱜᱤᱫ ᱦᱚᱛᱚ ᱠᱚᱞᱠᱟᱨᱠᱷᱟᱱᱟ ᱦᱚᱭᱛᱚ ᱫᱚᱨᱠᱟᱨ ᱢᱤᱫᱴᱟᱝ ᱡᱩᱫᱤ ᱢᱟᱱᱮ ᱠᱳᱱᱳ ᱥᱚᱢᱟᱡᱽ ᱵᱟ ᱩᱱᱱᱚᱛᱤ ᱠᱚᱨᱛᱮ ᱜᱮᱞᱮ ᱢᱤᱫᱴᱟᱝ ᱫᱚ ᱠᱚᱞᱠᱟᱨᱠᱷᱟᱱᱟ ᱪᱷᱟᱲᱟ ᱫᱚ ᱥᱮᱨᱚᱠᱚᱢ ᱫᱚ ᱚᱦᱚ ᱞᱟᱦᱟ ᱠᱚᱜ-ᱟ ᱛᱟᱦᱚᱞᱮ ᱠᱚᱞᱠᱷᱟᱱᱟ ᱛᱟᱦᱚᱞᱮ ᱵᱮᱱᱟᱣ ᱩᱪᱤᱛ ᱦᱩᱭᱩᱜ ᱠᱟᱱᱟ ᱥᱮ ᱵᱟᱝ ᱦᱩᱭᱩᱜ ᱠᱟᱱᱟ᱾ ᱠᱟᱹᱢᱤ ᱦᱚᱸᱛᱚ ᱫᱚᱨᱠᱟᱨ᱾
ᱩᱪᱤᱛ ᱫᱚ ᱤᱧ ᱫᱩ ᱞᱮᱫᱟ ᱡᱮ ᱚᱱᱠᱟᱱ ᱡᱟᱭᱜᱟ ᱧᱮᱞ ᱦᱩᱭᱩᱜ-ᱟ᱾ ᱡᱟᱦᱟᱸ ᱴᱟᱺᱰᱤ ᱧᱚᱜ ᱜᱮᱭᱟ ᱠᱤᱱᱛᱩ ᱵᱤᱨ ᱜᱮ ᱨᱮᱱᱟᱜ ᱠᱟᱛᱮᱫ ᱫᱚ ᱫᱟᱨᱮ ᱠᱚ ᱢᱟᱜ ᱠᱟᱛᱮ ᱛᱚ ᱚᱸᱰᱮ ᱫᱚ ᱵᱟᱝ ᱵᱮᱱᱟᱣ ᱞᱮᱠᱷᱟᱱ ᱛᱚ ᱵᱟᱝ ᱤᱭᱟᱹ ᱚᱱᱠᱟ ᱦᱚᱸ ᱡᱟᱭᱜᱟ ᱧᱮᱞ ᱦᱩᱭᱩᱜ-ᱟ ᱡᱮ ᱴᱟᱺᱰᱤ ᱧᱚᱜ ᱡᱟᱭᱜᱟ ᱡᱟᱦᱟᱸᱨᱮ᱾ ᱵᱤᱨ ᱠᱚᱦᱚᱸ ᱥᱟᱺᱜᱤᱧ ᱧᱚᱜ ᱛᱟᱦᱮᱱ ᱢᱟ ᱟᱨ ᱟᱛᱳ ᱠᱚᱦᱚᱸ ᱠᱟᱹᱴᱤᱡ ᱥᱟᱺᱜᱤᱧ ᱨᱮ ᱛᱟᱦᱮᱱ᱾
ᱦᱮᱸ
ᱚᱱᱠᱟ ᱴᱺᱰᱤ ᱧᱚᱜ ᱡᱟᱭᱜᱟ ᱧᱮᱞ ᱞᱮᱠᱷᱟᱱ ᱦᱩ
ᱡᱟᱦᱟᱸ ᱠᱚᱨᱮ ᱯᱷᱟᱸᱠᱟ ᱡᱟᱭᱜᱟ ᱛᱟᱦᱮᱱᱟ ᱚᱱᱟ ᱠᱚᱨᱮ ᱠᱚᱞᱠᱟᱨᱠᱷᱟᱱᱟ ᱵᱮᱱᱟᱣ ᱞᱮᱠᱷᱟᱱ ᱜᱮ ᱱᱟᱯᱟᱭᱚᱜᱼᱟ᱾
ᱦᱩᱸ
ᱢᱟᱱᱮ ᱵᱤᱨ ᱡᱮᱫᱤᱱ ᱠᱚ ᱢᱟᱜ ᱤᱫᱤᱭᱟ ᱛᱟᱦᱚᱞᱮ ᱢᱤᱫᱴᱟᱝ ᱟᱵᱚᱦᱟᱣᱟ ᱨᱮᱱᱟᱜ ᱵᱤᱨᱟᱴ ᱯᱚᱨᱤᱵᱚᱨᱛᱚᱱ ᱦᱩᱭᱩᱜ-ᱟ ᱮᱢᱱᱤ ᱛᱮᱜᱮ ᱧᱮᱞᱚᱜ ᱠᱟᱱᱟ᱾ ᱚᱱᱟ ᱥᱚᱢᱚᱭ ᱨᱮ ᱥᱮᱨᱚᱠᱚᱢ ᱵᱚᱨᱥᱟ ᱵᱟᱝ ᱦᱩᱭᱩᱜ ᱠᱟᱱᱟ ᱛᱟᱨ ᱚᱛᱤᱨᱤᱠᱛᱚ ᱜᱚᱨᱚᱢ᱾
ᱦᱮᱸ
ᱞᱟᱦᱟᱛᱮ ᱢᱟᱱᱮ ᱜᱚᱨᱚᱢ ᱨᱮᱦᱚᱸ ᱢᱟᱱᱮ ᱥᱚᱡᱡᱚ ᱜᱟᱱᱚᱜ ᱛᱟᱦᱮᱸᱜ ᱱᱮᱛᱟᱨ ᱫᱚ ᱥᱚᱡᱡᱚ ᱵᱟᱝ ᱜᱟᱱᱚᱜ ᱠᱟᱱᱟᱹ᱾
ᱦᱩᱸ ᱱᱮᱛᱟᱨ ᱫᱚ ᱧᱮᱞ ᱵᱤᱱᱱᱚᱜᱚᱭ ᱡᱮ ᱵᱚᱨᱥᱟ ᱧᱩᱨᱩ ᱠᱟᱱ ᱨᱮᱦᱚᱸ ᱯᱟᱝᱠᱷᱟ ᱯᱟᱝᱠᱷᱟ ᱡᱟᱦᱟᱸ ᱯᱟᱸᱠᱷᱟ ᱵᱟᱢ ᱠᱷᱟᱴᱟᱣ ᱞᱮᱠᱷᱟᱱᱚᱣ ᱡᱟᱯ ᱵᱟ ᱦᱤᱡᱩᱜ-ᱟ ᱵᱟᱠᱷᱟᱱ ᱱᱤᱭᱟᱹ ᱞᱟᱦᱟ ᱛᱮᱫᱚ ᱮᱢᱚᱱ ᱫᱤᱱ ᱛᱟᱦᱮᱸ ᱠᱟᱱᱟ ᱥᱩᱫᱩ ᱚᱱᱟ ᱫᱷᱚᱨᱚᱱ ᱨᱮᱜᱮ ᱜᱚᱨᱚᱢ ᱠᱟᱞ ᱫᱤᱱ ᱨᱮ᱾ ᱜᱮ ᱯᱟᱝᱠᱷᱟᱢ ᱠᱷᱟᱴᱟᱜ-ᱟ ᱱᱮᱛᱟᱨ ᱫᱚ ᱟᱫᱚ ᱯᱟᱝᱠᱷᱟ ᱢᱟ ᱵᱟᱨᱚ ᱵᱟᱨᱚ ᱢᱟᱥ ᱜᱮ ᱠᱷᱟᱴᱟᱣ ᱠᱟᱜ ᱦᱩᱭᱩᱜ-ᱟ ᱨᱟᱵᱟᱝ ᱫᱤᱱ ᱵᱟᱫᱪᱷᱟᱲᱟ᱾
ᱦᱮᱸ
ᱟᱪᱪᱷᱟ ᱟᱵᱚ ᱢᱟᱱᱮ ᱟᱹᱰᱤ ᱡᱟᱭᱜᱟ ᱨᱮ ᱧᱮᱞᱚᱜ ᱠᱟᱱᱟ ᱯᱟᱛᱟ ᱯᱚᱨᱚᱵᱽ ᱠᱚᱨᱮ ᱢᱟᱱᱮ ᱮᱢᱱᱤ ᱜᱚᱜᱚ ᱦᱚᱲ ᱟᱭᱳ ᱦᱚᱲ ᱡᱚᱛᱟᱣ ᱜᱮ ᱵᱮᱥᱤ ᱦᱟᱺᱰᱤ ᱯᱟᱹᱣᱨᱟᱹ ᱠᱚᱠᱚ ᱟᱹᱠᱷᱨᱤᱧ ᱮᱫᱟ ᱛᱟᱦᱚᱞᱮ ᱱᱤᱭᱟᱹ ᱵᱮᱯᱟᱨ ᱪᱮᱫᱵᱮᱱ ᱢᱚᱱᱮᱭᱟ ᱡᱮ ᱪᱮᱫᱟᱜ ᱠᱚ ᱟᱠᱷᱨᱤᱧ ᱮᱫᱟ ᱟᱠᱚᱜᱮ ᱟᱨ ᱱᱤᱭᱟᱹᱠᱤ ᱵᱚᱱᱫᱚ ᱵᱟᱝ ᱜᱟᱱᱚᱜ-ᱟ
ᱵᱚᱱᱫᱚ ᱫᱚ ᱜᱟᱱᱚᱜ-ᱟ ᱟᱥᱚᱞᱮᱱ ᱡᱷᱚᱛᱚ ᱫᱚ ᱡᱷᱚᱛᱚ ᱫᱚ ᱵᱟᱠᱚ ᱯᱩᱪᱟ ᱥᱮ ᱡᱷᱚᱛᱚ ᱫᱚ ᱵᱟᱠᱚ ᱥᱚᱢᱟᱱ
ᱱᱚᱜ ᱚᱭ ᱡᱮ ᱯᱟᱹᱣᱨᱟᱹ ᱟᱠᱷᱨᱤᱧ ᱠᱟᱛᱮᱫ ᱢᱤᱫᱴᱟᱝ ᱢᱤᱫ ᱦᱚᱲ ᱡᱩᱫᱤ ᱡᱟᱦᱟᱸ ᱚᱲᱟᱜ ᱨᱮ ᱥᱚᱝᱥᱟᱨ ᱨᱮ ᱦᱟᱺᱰᱤ ᱯᱟᱹᱣᱨᱟᱹᱭ ᱧᱩᱭ ᱫᱟ ᱩᱱᱤ ᱡᱮ ᱥᱚᱝᱥᱟᱨ ᱨᱮ ᱛᱤᱱᱟᱹᱜ ᱠᱷᱚᱛᱤᱜ ᱠᱟᱱᱟ ᱥᱮ ᱛᱤᱱᱟᱹᱜ ᱠᱷᱟᱹᱯᱟᱹᱨᱤ ᱠᱟᱹᱭᱡᱟᱹ ᱠᱟᱛᱮᱜ ᱫᱤᱱ ᱪᱟᱜ ᱠᱟᱱᱟ ᱟᱨ ᱡᱟᱦᱟᱭ ᱟᱹᱠᱷᱨᱤᱧ ᱫᱟ ᱩᱱᱤ ᱫᱚ ᱩᱱᱤ ᱫᱚ ᱡᱟᱦᱟᱸᱭ ᱯᱚᱭᱥᱟᱭ ᱧᱟᱢ ᱫᱟ ᱥᱮ ᱠᱟᱹᱣᱰᱤᱭ ᱧᱟᱢ ᱮᱫᱟ ᱩᱱᱤ ᱫᱚ ᱚᱱᱟ ᱟᱭᱟᱜ ᱡᱤᱵᱤᱠᱟ ᱜᱮ ᱢᱚᱱᱮ ᱫᱚ ᱪᱮᱫ ᱤᱧ ᱫᱚ ᱱᱚᱜᱼᱚᱭ ᱯᱚᱭᱥᱟ ᱦᱩᱭᱩᱜ ᱠᱟᱱ ᱛᱤᱧᱟᱹ ᱛᱚ ᱛᱟᱦᱞᱮ ᱤᱧ ᱫᱚᱧ ᱟᱹᱠᱷᱨᱤᱧ ᱟᱡ ᱫᱚ ᱚᱱᱟ ᱫᱚ ᱵᱟᱭ ᱵᱩᱡ ᱫᱟᱲᱮᱭᱟᱜ ᱠᱟᱱᱟ ᱡᱮ ᱦᱟᱺᱰᱤ ᱟᱹᱠᱷᱨᱤᱧ ᱠᱟᱛᱮ ᱡᱮ ᱢᱤᱫᱴᱟᱱ ᱥᱚᱝᱥᱟᱨ ᱤᱧ ᱫᱚ ᱚᱥᱟᱱᱛᱤ ᱪᱟᱞᱟᱜ ᱠᱟᱱᱟ ᱟᱪᱪᱷᱟ ᱤᱧᱤᱧ ᱞᱟᱹᱭᱟ ᱡᱮ ᱮᱴᱟᱜ ᱠᱟᱹᱢᱤ ᱦᱚᱸᱛᱚ ᱢᱮᱱᱟᱜ-ᱟ ᱡᱮ ᱦᱟᱺᱰᱤ ᱯᱟᱹᱣᱨᱟᱹ ᱟᱹᱠᱷᱨᱤᱧ ᱦᱩᱭᱩᱜ-ᱟ ᱮᱴᱟᱜ ᱠᱟᱹᱢᱤ ᱠᱟᱛᱮᱜ ᱛᱚ ᱡᱤᱵᱤᱠᱟ ᱦᱮᱸᱛᱚ ᱠᱤᱱᱛᱩ ᱡᱷᱚᱛᱚ ᱛᱚ ᱵᱟᱠᱚ ᱵᱩᱡᱟ ᱡᱮ ᱱᱚᱜ ᱚᱭ ᱛᱚ ᱯᱚᱭᱥᱟ ᱦᱩᱭᱩᱜ ᱟᱫᱚ ᱩᱱᱤ ᱫᱚ ᱯᱚᱭᱥᱟ ᱞᱤᱹᱭᱮᱹ ᱜᱮ ᱫᱚᱨᱠᱟᱨ ᱛᱟᱭ ᱡᱮ ᱵᱟᱹᱲᱤᱡ-ᱚᱜ ᱠᱟᱱᱟ ᱥᱮ ᱪᱤᱠᱟᱹᱜ ᱠᱟᱱᱟ ᱩᱱᱤ ᱫᱚ ᱩᱱᱟᱹᱜ ᱫᱚ ᱵᱟᱭ ᱢᱚᱱᱮᱨᱟ ᱟᱨ ᱡᱷᱚᱛᱚᱨ ᱢᱟᱹᱱᱢᱤ ᱛᱚ ᱵᱟᱝᱠᱚ ᱥᱚᱢᱟᱱ
ᱵᱟᱝ ᱛᱚᱵᱮ ᱟᱹᱰᱤ ᱦᱚᱲ ᱟᱹᱰᱤ ᱦᱚᱲ ᱫᱚ ᱚᱱᱠᱟ ᱠᱚ ᱧᱮᱞᱚᱜ ᱜᱮᱭᱟ ᱡᱮ ᱚᱲᱟᱜ ᱦᱚᱲ ᱨᱮ ᱥᱚᱝᱥᱟᱨ ᱪᱟᱞᱟᱣ ᱞᱟᱹᱜᱤᱫ ᱡᱟᱦᱟᱸᱭ ᱵᱟᱵᱟ ᱦᱚᱲ ᱛᱟᱠᱚ ᱢᱮᱱᱟᱜ ᱠᱚᱣᱟ ᱩᱱᱠᱩ ᱢᱟᱱᱮ ᱥᱮᱨᱚᱠᱚᱢ ᱤᱱᱠᱟᱢ ᱵᱟᱝ ᱠᱚ ᱤᱱᱠᱟᱢ ᱜᱮᱭᱟ ᱵᱟᱝ ᱠᱚ ᱠᱟᱹᱢᱤ ᱜᱮᱭᱟ ᱢᱟᱱᱮ ᱟᱹᱰᱤ ᱥᱚᱢᱚᱭ ᱜᱮ ᱮᱢᱱᱤ ᱯᱷᱟᱞᱛᱩ ᱥᱚᱢᱚᱭ ᱠᱚ ᱠᱟᱴᱟᱣ ᱜᱮᱭᱟ ᱛᱟᱯᱚᱨᱮ ᱵᱮᱥᱤ ᱠᱚ ᱧᱩ ᱠᱟᱛᱮᱫ ᱦᱟᱱᱛᱮ ᱱᱟᱛᱮ ᱠᱚ ᱫᱟᱬᱟᱱ ᱜᱮᱭᱟ ᱛᱟᱞᱮ ᱡᱟᱦᱟᱸᱭ ᱥᱚᱝᱥᱟᱨ ᱪᱟᱞᱟᱣ ᱞᱟᱹᱜᱤᱫ ᱢᱤᱫᱴᱟᱝ ᱤᱱᱠᱟᱢ ᱫᱚᱨᱠᱟᱨ ᱛᱟᱦᱞᱮ ᱵᱟᱫᱽᱫᱷᱚ ᱦᱚᱲ ᱛᱮ ᱠᱤᱪᱷᱩ ᱟᱭᱳ ᱦᱚᱲ ᱠᱚ ᱢᱮᱱᱟᱜ ᱠᱚᱣᱟ ᱥᱚᱝᱥᱟᱨ ᱪᱟᱞᱟᱣ ᱞᱟᱹᱜᱤᱫ ᱛᱮ ᱵᱟᱫᱽᱫᱷᱚ ᱠᱟᱨ ᱛᱮ ᱦᱟᱺᱰᱤ ᱯᱟᱹᱣᱟᱹ ᱠᱚ ᱟᱠᱷᱨᱤᱧ ᱮᱫᱟ ᱱᱤᱝᱠᱟᱹ ᱦᱚᱸ ᱧᱮᱞᱚᱜ ᱠᱟᱱᱟ ᱟᱹᱰᱤ ᱡᱟᱭᱜᱟ ᱨᱮ ᱜᱮ
ᱦᱩᱸ
ᱛᱚᱵᱮ ᱡᱟᱦᱟᱸᱭ ᱵᱟᱵᱟ ᱦᱚᱲ ᱛᱟᱠᱚ ᱢᱮᱱᱟᱜ ᱠᱚᱣᱟ ᱠᱟᱹᱴᱤᱡ ᱦᱚᱝᱥᱟᱨ ᱪᱟᱞᱟᱣ ᱞᱟᱹᱜᱤᱫ ᱢᱟᱱᱮ ᱤᱱᱠᱟᱢ ᱫᱚ ᱫᱚᱨᱠᱟᱨ ᱟᱢ ᱡᱟᱦᱟᱱᱟᱜ ᱜᱮ ᱠᱟᱹᱢᱤᱭ ᱢᱮ ᱠᱟᱨᱚᱱ ᱧᱮᱞᱚᱜ ᱠᱟᱱᱟ ᱮᱴᱟᱜ ᱡᱟᱦᱟᱸᱭ ᱫᱤᱠᱩ ᱠᱚ ᱢᱮᱱᱟᱜ ᱠᱚ ᱩᱱᱠᱩ ᱠᱚᱫᱚ ᱠᱤᱱᱛᱩ ᱚᱲᱟᱜ ᱦᱚᱲ ᱫᱚ ᱢᱟᱱᱮ ᱠᱟᱹᱢᱤ ᱠᱚᱫᱚ ᱵᱟᱝ ᱠᱚ ᱠᱳᱞ ᱠᱚᱣᱟ ᱟᱵᱚ ᱥᱟᱱᱛᱟᱲ ᱜᱮ ᱵᱮᱥᱤ ᱠᱚᱣᱟᱨᱮ ᱱᱟᱢᱟᱞ ᱠᱚ ᱪᱟᱞᱟᱜ ᱠᱟᱱᱟ ᱠᱟᱱᱟ ᱱᱚᱜ ᱚᱭ ᱫᱤᱠᱩᱣᱟᱜ ᱠᱟᱹᱢᱤ ᱠᱚ ᱪᱟᱞᱟᱜ ᱠᱟᱱᱟ᱾ ᱚᱱᱟ ᱠᱚ ᱠᱟᱨᱚᱱ ᱪᱤᱱᱛᱟᱹ ᱵᱷᱟᱵᱱᱟ ᱟᱹᱰᱤ ᱯᱟᱞᱴᱟᱣ ᱦᱩᱭᱩᱜ ᱛᱟᱵᱚᱱᱟ ᱵᱟᱝᱼᱟ ᱱᱤᱝᱠᱟᱹ ᱜᱮ ᱥᱚᱵᱫᱤᱱ ᱛᱟᱭᱱᱚᱢ ᱨᱮ ᱜᱮ ᱵᱚᱱ ᱛᱟᱦᱮᱱ ᱜᱮᱭᱟ
ᱦᱩᱸ
ᱛᱟᱯᱚᱨᱮ ᱮᱠᱷᱚᱱᱳ ᱟᱹᱰᱤ ᱟᱛᱩ ᱨᱮ ᱜᱮ ᱢᱟᱱᱮ ᱮᱠᱷᱚᱱᱳ ᱦᱟᱥᱟ ᱚᱲᱟᱜ ᱨᱮ ᱜᱮ ᱢᱮᱱᱟᱜ ᱵᱚᱱ ᱜᱮᱭᱟ ᱠᱤᱱᱛᱩ ᱫᱮᱠᱳ ᱫᱚ ᱯᱚᱛᱤ ᱯᱨᱚᱛᱤ ᱵᱚᱪᱷᱚᱨ ᱠᱚ ᱞᱟᱦᱟ ᱪᱟᱞᱟᱜ ᱠᱟᱱᱟ ᱡᱟᱦᱟᱱᱟᱜ ᱵᱟᱝ ᱡᱟᱦᱟᱱᱟᱜ ᱫᱚ ᱠᱚᱨᱟᱣ ᱤᱫᱤᱭᱮᱜ ᱜᱮᱭᱟ
ᱟᱨ ᱟᱵᱚ ᱟᱹᱰᱤ ᱥᱟᱱᱛᱟᱲ ᱜᱮ ᱢᱚᱱᱮ ᱠᱟᱹᱢᱤ ᱤᱱᱠᱟᱢ ᱨᱮᱦᱚᱸ ᱡᱟᱦᱟᱸ ᱛᱤᱱᱟᱹᱜ ᱤᱱᱠᱟᱢ ᱠᱮᱫᱟᱭ ᱚᱱᱟᱜᱮ ᱚᱱᱟᱜᱮ ᱠᱷᱚᱨᱚᱪ ᱪᱟᱵᱟ ᱠᱮᱫᱟᱭ ᱢᱟᱱᱮ ᱵᱷᱚᱵᱤᱥᱚᱛ ᱞᱟᱹᱜᱤᱫ ᱤᱧ ᱫᱚᱦᱚ ᱠᱟᱜᱼᱟ, ᱥᱮᱨᱚᱠᱚᱢ
ᱚᱱᱟ ᱪᱤᱱᱛᱟᱹ ᱫᱷᱟᱨᱟ ᱵᱟᱝ ᱠᱟᱱᱟ
ᱦᱮᱸ ᱦᱮᱸ ᱟᱪᱪᱷᱟ ᱡᱟᱦᱟᱸ ᱨᱮᱵᱚᱱ ᱪᱟᱞᱟᱜᱼᱟ ᱧᱮᱞᱚᱜ ᱠᱟᱱᱟ ᱫᱤᱠᱩᱣᱟᱜ ᱜᱮ ᱫᱚᱠᱟᱱ ᱛᱷᱮᱠᱮ ᱥᱩᱨᱩ ᱠᱚᱨᱮ ᱟᱠᱷᱨᱤᱧ ᱡᱤᱱᱤᱥ ᱛᱮᱜᱮ ᱜᱮ ᱱᱟᱦᱟᱜ ᱡᱮᱠᱳᱱᱳ ᱡᱤᱱᱤᱥ ᱩᱱᱠᱩᱣᱟᱜ ᱜᱮ ᱵᱤᱡᱽᱱᱮᱥ ᱥᱮᱫ ᱛᱮ ᱟᱹᱰᱤ ᱠᱚ ᱞᱟᱦᱟ ᱜᱮᱭᱟ ᱟᱵᱚ ᱥᱟᱱᱛᱟᱲ ᱢᱟᱱᱮ ᱱᱤᱭᱟᱹ ᱵᱤᱡᱽᱱᱮᱥ ᱥᱮᱫ ᱪᱮᱫᱟᱜ ᱵᱟᱝᱠᱚ ᱞᱟᱦᱟ ᱦᱤᱡᱩᱜ ᱠᱟᱱᱟ ᱢᱟᱱᱮ ᱟᱵᱚ ᱫᱟᱨᱟ ᱠᱤ ᱥᱚᱢᱵᱷᱚᱵᱽ ᱫᱚ ᱵᱟᱝ ᱥᱮ ᱚᱱᱱᱚ ᱠᱳᱱᱳ ᱡᱚ ᱠᱟᱨᱚᱱ ᱢᱮᱱᱟᱜᱼᱟ ᱡᱮ ᱟᱵᱚ ᱫᱟᱨᱟ ᱵᱤᱡᱱᱮᱥ ᱵᱟᱝ ᱦᱩᱭᱩᱜᱼᱟ
ᱟᱵᱚ ᱚᱱᱟ ᱫᱚ ᱡᱚᱛᱚ ᱦᱚᱨᱟᱜ ᱜᱮ ᱫᱟᱨᱟᱭᱮ ᱥᱚᱢᱵᱷᱚᱵ ᱠᱟᱱᱟ ᱟᱫᱚ ᱦᱩᱭᱩᱜ ᱠᱟᱱᱟ ᱟᱵᱚ ᱢᱟᱹᱱᱢᱤ ᱟᱵᱚ ᱥᱟᱱᱛᱟᱲ ᱫᱚ ᱪᱤᱱᱛᱟ ᱫᱷᱟᱨᱟ ᱠᱟᱹᱴᱤᱡ ᱢᱟᱱᱮ ᱵᱷᱟᱜᱤ ᱪᱮᱫ ᱤᱧ ᱞᱮᱭᱟ ᱢᱟᱱᱮ ᱢᱟᱱᱮ ᱵᱟᱝᱠᱚ ᱪᱷᱩᱴᱟ ᱥᱮ ᱡᱟᱦᱟᱱ ᱠᱟᱹᱢᱤ ᱨᱮᱜ ᱟᱨ ᱠᱤ
ᱠᱤᱱᱛᱩ ᱵᱤᱡᱱᱮᱥ ᱨᱮ ᱦᱚᱸ ᱦᱮᱡ ᱫᱚᱨᱠᱟᱨ ᱠᱟᱱ ᱛᱟᱵᱚᱱᱟ ᱠᱟᱨᱚᱱ ᱟᱹᱰᱤ ᱡᱟᱭᱜᱟᱨ ᱨᱮ ᱧᱮᱞᱚᱜ ᱠᱟᱱᱟ ᱡᱟᱦᱟᱸ ᱯᱟᱛᱟ ᱯᱚᱨᱚᱵ ᱠᱚᱨᱮ ᱚᱸᱰᱮ ᱢᱟᱱᱮ ᱦᱟᱺᱰᱤ ᱯᱟᱹᱣᱨᱟᱹ ᱡᱚᱛᱚ ᱥᱟᱱᱛᱟᱲ ᱠᱚ ᱟᱹᱷᱨᱤᱧ ᱫᱟᱜ ᱟᱞᱤᱧ ᱫᱚ ᱞᱤᱧ ᱢᱚᱱ ᱦᱟᱺᱰᱤ ᱯᱟᱹᱣᱨᱟᱹ ᱡᱩᱫᱤᱢ ᱟᱹᱠᱷᱨᱤ ᱫᱟᱲᱮᱭᱟᱜ ᱪᱮᱥᱴᱟ ᱞᱮᱠᱷᱟᱱ ᱱᱮᱛᱟᱜ ᱵᱤᱡᱽᱱᱮᱥᱮ ᱦᱚᱢ ᱟᱸᱬᱜᱳ ᱫᱟᱲᱮᱭᱟᱜᱼᱟ
ᱦᱩᱸ
ᱛᱟᱯᱚᱨᱮ ᱯᱟᱛᱲᱟ ᱯᱤᱴᱷᱟᱹ ᱠᱚ ᱟᱠᱷᱨᱤᱧ ᱵᱟᱲᱟᱭ ᱜᱮᱭᱟ ᱵᱤᱵᱷᱚᱱᱱᱚ ᱵᱚᱲᱚ ᱵᱚᱲᱚ ᱡᱟᱦᱟᱸ ᱠᱚᱨᱮ ᱯᱟᱛᱟ ᱯᱚᱨᱚᱵ ᱠᱚ ᱦᱩᱭᱩᱜ ᱜᱮᱭᱟ
ᱦᱩᱸ
ᱛᱟᱨᱯᱚᱨᱮ ᱱᱮᱛᱟᱨ ᱯᱷᱳᱱ ᱛᱮ ᱦᱚᱸ ᱟᱹᱰᱤ ᱨᱚᱠᱚᱢ ᱡᱤᱱᱤᱥ ᱠᱚ ᱜᱟᱱᱚᱜᱼᱟ ᱚᱱᱮ ᱤᱠᱚᱢᱟᱨᱥ ᱠᱚ ᱡᱟ ᱚᱱᱞᱟᱭᱤᱱ ᱵᱤᱡᱽᱱᱮᱥ ᱠᱚ ᱢᱮᱱᱟᱜᱼᱟ, ᱟᱵᱚᱣᱟᱜ ᱡᱟᱦᱟᱸ ᱴᱨᱟᱰᱤᱥᱚᱱᱟᱞ ᱮᱱᱮᱡ ᱥᱮᱨᱮᱧ ᱨᱮᱱᱟᱜ ᱚᱱᱮ ᱜᱮᱸᱫᱟᱜ ᱜᱮᱸᱫᱟᱜ ᱛᱷᱮᱠᱮ ᱥᱩᱨᱩ ᱠᱚᱨᱮ ᱛᱟᱨᱯᱚᱨᱮ ᱚᱸᱰᱮ ᱴᱟᱢᱟᱠ ᱛᱩᱢᱫᱟᱜ ᱚᱱᱟ ᱠᱚᱦᱚ ᱡᱩᱫᱤ ᱥᱮᱞ ᱜᱟᱱ ᱠᱚᱜᱼᱟ,
ᱵᱟᱝ ᱨᱮᱦᱚ ᱥᱮᱱ ᱞᱮᱠᱷᱟᱱ ᱫᱚ ᱵᱷᱟᱜᱮ ᱠᱚᱜᱼᱟ ᱪᱮᱫᱟᱜ ᱵᱟᱝ ᱥᱮ ᱦᱚᱜᱼᱚᱭ ᱡᱮ ᱟᱵᱚᱣᱟᱜ ᱡᱟᱦᱟᱸ ᱢᱟᱱᱮ ᱡᱟᱦᱟᱱᱟᱜ ᱜᱮ ᱫᱟᱢᱟᱢ ᱫᱟᱢᱟᱢ ᱠᱟᱜ ᱤᱭᱟᱹ ᱠᱚ ᱡᱮᱢᱚᱱ ᱱᱚᱜ-ᱚᱭ, ᱛᱩᱢᱫᱟᱜ ᱴᱟᱢᱟᱠ ᱠᱚ ᱟᱨ ᱦᱚ ᱠᱤᱪᱷᱩ ᱠᱤᱪᱷᱩ ᱡᱤᱱᱤᱥ ᱦᱮᱱᱟᱜ-ᱟ ᱥᱮ, ᱥᱟᱱᱛᱟᱲᱟᱜ ᱡᱟᱦᱟᱸ ᱞᱟᱹᱠᱛᱤᱭᱟᱱ ᱡᱤᱱᱤᱥ ᱠᱚ, ᱚᱱᱟ ᱫᱚ ᱟᱨᱦᱚᱸ ᱚᱱᱠᱟ ᱢᱟᱱᱮ ᱥᱟᱢᱟᱱᱱᱚ ᱫᱚᱠᱟᱱ ᱨᱮᱦᱚᱸ ᱛᱚ ᱠᱤᱨᱤᱧ ᱛᱚ ᱵᱟᱢ ᱧᱟᱢᱟ ᱦᱟᱴ ᱨᱮᱦᱚᱸ ᱵᱟᱢ ᱧᱟᱢᱟ, ᱱᱚᱜ-ᱚᱭ ᱱᱚᱣᱟ ᱫᱚ ᱱᱚᱜᱼᱚᱭ ᱱᱤᱛᱚᱜ ᱯᱚᱨᱚᱵᱽ ᱠᱚ ᱯᱟᱛᱟ ᱠᱚᱨᱮ, ᱵᱟᱢ ᱪᱟᱞᱟᱣ ᱞᱮᱱᱠᱷᱟᱱ ᱵᱟᱢ ᱧᱟᱢᱟ ᱡᱮᱢᱚᱱ ᱦᱚᱜ-ᱚᱭ ᱠᱚ,
ᱦᱮᱸ
ᱢᱟᱦᱟᱨᱟᱜ ᱠᱚ ᱟᱹᱰᱤ ᱠᱤᱪᱷᱩ ᱠᱤᱪᱷᱩ ᱡᱤᱱᱤᱥ ᱡᱟᱦᱟᱸ ᱥᱟᱱᱛᱟᱲ ᱦᱚᱯᱚᱱᱟᱜ ᱠᱚ ᱞᱟᱜᱟᱜᱼᱟ ᱚᱱᱟ ᱫᱚ ᱵᱟᱝ ᱧᱟᱢᱚᱜᱚᱜ ᱠᱟᱱᱟ